ᱦᱮᱞᱳᱣ᱾
ᱦᱮᱞᱳᱣ᱾
ᱨᱚᱲ ᱟᱸᱡᱚᱢ‌ᱚᱜ‌ ᱠᱟᱱᱟ ᱛᱚ᱾
ᱦᱮᱸ ᱨᱚᱲ ᱠᱚᱞᱤᱧ ᱟᱸᱡᱚᱢᱮᱫ ᱜᱮᱭᱟ ᱢᱟ
ᱚᱸᱻ ᱦᱮᱸ ᱛᱚ ᱛᱟᱞᱦᱮ ᱪᱮᱜ ᱵᱤᱱ ᱪᱤᱠᱟᱹᱭᱮᱜ-ᱟ ᱱᱤᱛᱚᱜ ᱫᱚ?
ᱮᱸ ᱱᱤᱛᱚᱜ ᱫᱚ ᱱᱚᱜ-ᱚᱭ ᱫᱩᱲᱩᱵ ᱵᱟᱲᱟ ᱜᱮ ᱦᱩᱭ ᱠᱟᱱᱟ ᱜᱚᱨᱚᱢ ᱠᱟᱱᱟ ᱛᱚ ᱟᱫᱚ ᱫᱩᱲᱩᱵ ᱵᱟᱲᱟᱼᱼ ᱢᱟᱱᱮ ᱯᱷᱟᱸᱠᱟ ᱥᱮᱜ ᱨᱮᱜᱮ ᱟᱵᱤᱱ ᱜᱮ ᱪᱤᱜ ᱵᱤᱱ ᱪᱤᱠᱟᱹᱭ ᱫᱟ?
ᱟᱞᱤᱧ ᱦᱚᱸ ᱱᱚᱜ-ᱚᱸᱭ ᱫᱩᱲᱩᱵ ᱵᱟᱲᱟᱣ ᱠᱟᱱᱟ ᱞᱤᱧ ᱱᱤᱭᱟᱹ ᱜᱷᱟᱹᱲᱤᱡ ᱫᱚ᱾
ᱟᱪᱪᱷᱟ ᱟᱪᱷᱟ ᱟᱪᱷᱟ ᱱᱟᱯᱟᱭ ᱵᱟᱲᱟ ᱜᱮᱛᱚ?
ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱢᱮᱱᱟᱜ ᱟᱠᱟᱜ ᱞᱤᱧᱟᱹ ᱟᱵᱤᱱ ᱜᱮ ᱚᱠᱟ ᱞᱮᱠᱟ ᱢᱮᱱᱟᱜ ᱟᱠᱟᱜ ᱵᱤᱱᱟ ᱮᱱᱛᱮᱜ?
ᱦᱮᱸ ᱟᱞᱤᱧ ᱦᱚᱸ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ᱾
ᱚ ᱦᱮᱸᱛᱚ᱾
ᱛᱟᱦᱚᱞᱮ ᱡᱚᱢ ᱵᱟᱲᱟ ᱠᱚᱫᱚ ᱦᱩᱭ ᱱᱟ ᱥᱮ ᱟᱣᱨᱤ?
ᱡᱚᱢ ᱵᱟᱲᱟ ᱠᱚ ᱫᱚ ᱟᱣᱨᱤ ᱦᱩᱭᱩᱜ-ᱟ ᱱᱤᱭᱟᱹ ᱱᱤᱛᱚᱜ ᱫᱚ ᱦᱟᱸᱜ ᱠᱷᱟᱡᱼᱼ ᱦᱮᱸ ᱡᱚᱢ ᱵᱟᱲᱟ ᱦᱩᱭᱩᱜ-ᱟ ᱟᱨ ᱠᱤ ᱱᱚᱜ-ᱚᱭ ᱱᱤᱛᱚᱜ ᱚᱠᱛᱚ ᱟᱣᱨᱤ ᱦᱩᱭᱩᱜ-ᱟ ᱛᱚ ᱟᱨ ᱠᱟᱹᱴᱤᱡᱼᱼ ᱦᱩᱭ ᱞᱮᱱ ᱜᱮ ᱛᱟᱨᱯᱚᱨᱮ, ᱛᱟᱦᱚᱞᱮ ᱟᱵᱤᱱ ᱫᱩᱵᱤᱱ ᱡᱚᱢ ᱵᱟᱲᱟ ᱠᱮᱜ-ᱟ ᱥᱮ ᱟᱣᱨᱤ?
ᱟᱣᱨᱤ‌ ᱦᱟᱸᱜ ᱯᱷᱟᱸᱠᱟᱢ ᱯᱷᱟᱸᱠᱟ ᱥᱮᱜ ᱨᱮ ᱢᱮᱱᱟᱜ ᱞᱤᱧᱟᱹ ᱛᱚ ᱴᱟᱣᱟᱨ ᱠᱚ ᱫᱚ ᱰᱤᱥᱴᱟᱵᱽ ᱵᱟᱝ ᱜᱟᱱᱚᱜ-ᱟ᱾
ᱦᱮᱸᱛᱚ᱾
ᱫᱟᱜ ᱡᱟᱹᱲᱤ ᱠᱚ ᱪᱮᱜ ᱞᱮᱠᱟ ᱟᱯᱮ ᱥᱮᱜ?
ᱦᱮᱸ ᱪᱤᱫ ᱵᱤᱱᱼᱼ ᱟᱞᱮ ᱥᱮᱱ ᱢᱟ ᱟᱹᱰᱤ ᱡᱟᱹᱥᱛᱤ ᱜᱮ ᱫᱟᱜ ᱮᱫ᱾
ᱟᱪᱪᱷᱟ ᱟᱪᱷᱟ᱾
ᱫᱤᱱᱟᱹᱢ ᱫᱤᱱ ᱜᱮ᱾
ᱩᱸ᱾ ᱛᱟᱦᱚᱞᱮ ᱪᱮᱜ ᱞᱟᱹᱭ ᱫᱟᱹᱞᱤᱧ ᱪᱮᱜ ᱱᱤᱭᱟᱹ ᱵᱤᱱ ᱜᱚᱞᱯᱷᱚᱭᱟ ᱛᱟᱦᱚᱞᱮ?
ᱟᱨ ᱥᱚᱨᱦᱟᱭ ᱯᱚᱨᱚᱵᱽ ᱱᱤᱭᱟᱹ ᱟᱯᱮ ᱥᱮᱱ ᱪᱮᱜ ᱞᱮᱠᱟ ᱥᱚᱨᱦᱟᱭ ᱯᱚᱨᱚᱵᱽ ᱠᱚ ᱢᱟᱱᱟᱣᱟ ᱟᱞᱮ ᱥᱮᱱ ᱚᱠᱟ ᱞᱮᱠᱟ ᱠᱚ ᱢᱟᱱᱟᱣᱟ᱾
ᱦᱩᱸᱻ ᱟᱞᱮ ᱥᱮᱜ ᱟᱪᱪᱷᱟ ᱢᱟ ᱛᱟᱦᱚᱞᱮ ᱟᱵᱤᱱ ᱜᱮ ᱯᱟᱹᱭᱞᱟᱹ ᱢᱟ ᱞᱟᱹᱭ ᱵᱤᱱ?
ᱛᱟᱞᱦᱮ ᱟᱯᱮ ᱥᱮᱱ ᱫᱚ ᱛᱤᱥ ᱠᱚ ᱥᱚᱨᱦᱟᱭᱚᱜ-ᱟ ᱟᱞᱮ ᱥᱮᱱ ᱢᱟᱼᱼ ᱱᱚᱣᱭ ᱥᱚᱨᱦᱟᱭ ᱵᱚᱸᱜᱟ ᱨᱮᱜᱮ ᱥᱚᱨᱦᱟᱭ ᱫᱚ ᱠᱩ ᱦᱩᱭᱩᱜ-ᱟ ᱟᱨ ᱠᱟᱛᱷᱟ ᱨᱮᱼᱼ ᱜᱮ ᱢᱮᱱᱟᱜ-ᱟ ᱵᱟᱝ ᱥᱚᱨᱦᱟᱭ ᱯᱚᱨᱚᱵᱽ ᱫᱚ ᱦᱟᱹᱛᱤ ᱞᱮᱠᱟᱱ ᱯᱚᱨᱚᱵᱽ ᱠᱟᱱᱟ ᱢᱚᱬᱮ ᱥᱤᱧ ᱢᱚᱬᱮ ᱧᱤᱫᱟᱹ ᱠᱚ ᱢᱟᱱᱟᱣ ᱵᱟᱛᱼᱼ ᱛᱟᱣᱟ ᱛᱚ ᱟᱞᱮ ᱥᱮᱱ ᱫᱚ ᱚᱱᱠᱟ ᱜᱮ ᱢᱚᱬᱮ ᱥᱤᱧ ᱢᱚᱬᱮ ᱧᱤᱫᱟᱹ ᱜᱤ ᱢᱟᱱᱟᱣ ᱵᱟᱛᱟᱣ ᱦᱩᱭᱩᱜᱼᱼ ᱜᱮᱭᱟ, ᱟᱯᱮ ᱥᱮᱱ ᱫᱚ ᱛᱟᱞᱦᱮ ᱛᱤᱱᱟᱹᱜ ᱫᱤᱱ ᱥᱚᱨᱦᱟᱭ ᱯᱚᱨᱚᱵᱽ ᱠᱚ ᱢᱟᱱᱟᱣ ᱵᱟᱛᱟᱣ ᱜᱮᱭᱟ?
ᱟᱞᱮ ᱥᱮᱜ ᱦᱚᱸ ᱚᱝᱠᱟ ᱜᱮ ᱟᱹᱵᱤᱱ ᱡᱟᱦᱟᱸ ᱵᱤᱱ ᱞᱟᱹᱭ ᱠᱮᱫᱟ᱾
ᱵᱟᱝ ᱟᱫᱚ ᱟᱹᱰᱤ ᱴᱷᱮᱡ ᱜᱮᱞᱤᱧ ᱟᱸᱡᱚᱢ ᱠᱟᱜ-ᱟ ᱟᱹᱰᱤ ᱠᱚᱥᱮᱜ ᱜᱮ ᱢᱟᱱᱮ ᱥᱟᱠᱨᱟᱛ ᱚᱠᱼᱼ ᱛᱚ ᱦᱚᱸ ᱥᱚᱨᱦᱟᱭ ᱠᱚ ᱢᱟᱱᱟᱣ ᱜᱮᱭᱟ᱾ ᱛᱚ ᱟᱯᱮ ᱫᱚ ᱛᱟᱞᱦᱮ ᱥᱚᱨᱦᱟᱭ ᱵᱚᱸᱜᱟ ᱨᱮᱯᱮ ᱥᱚᱨᱦᱟᱭᱚᱜ ᱜᱮᱭᱟ, ᱥᱮ ᱥᱟᱠᱨᱟᱛ ᱚᱠᱛᱚ ᱨᱮ?
ᱮᱸ ᱥᱚᱨᱦᱟᱭ ᱵᱚᱸᱜᱟ ᱜᱮᱞᱮ ᱥᱚᱨᱦᱟᱭᱚᱜ ᱜᱮᱭᱟ ᱟᱞᱮ ᱫᱚ᱾
ᱥᱚᱨᱦᱟᱭ ᱵᱚᱸᱜᱟ ᱨᱮᱦᱚᱸ ᱟᱨᱦᱚᱸ ᱵᱷᱮᱜᱟᱨ ᱵᱷᱮᱜᱟᱨ ᱠᱚ ᱥᱚᱨᱦᱟᱭᱚᱜ-ᱟ ᱚᱠᱚᱭ ᱠᱚᱫᱚ ᱥᱚᱨᱦᱟᱭ ᱵᱚᱸᱜᱟ ᱨᱮᱼᱼ ᱯᱩᱨᱱᱤᱢᱟ ᱨᱮᱠᱚ ᱥᱚᱨᱦᱟᱭᱚᱜ-ᱟ ᱚᱠᱚᱭ ᱠᱚᱫᱚ ᱡᱟᱦᱟᱸ ᱠᱚ ᱢᱮᱱ ᱠᱟᱞᱤ ᱯᱩᱡᱟᱹ ᱠᱚᱨᱮ ᱦᱩᱭᱩᱜ ᱟᱢᱵᱟ ᱵᱟᱹᱥᱭᱟᱹ ᱯᱚᱨᱮ ᱵᱟᱨ ᱫᱤᱱᱼᱼ ᱛᱟᱯᱚᱨᱮ ᱡᱟᱦᱟᱸ ᱠᱚ ᱥᱚᱨᱦᱟᱭᱚᱜᱼᱟ ᱛᱟᱦᱚᱞᱮ ᱟᱯᱮ ᱫᱚ ᱚᱠᱟᱴᱟᱜ ᱫᱤᱱ ᱨᱮᱯᱮ ᱥᱚᱨᱦᱟᱭᱚᱜᱼᱟ ᱟᱞᱮ ᱥᱮᱱ ᱡᱮᱢᱚᱱ ᱯᱩᱨᱱᱤᱢᱟ ᱨᱮᱠᱚ ᱥᱚᱨᱦᱟᱭᱚᱜᱼᱟ ᱯᱩᱱᱩᱨᱱᱤᱢᱟ ᱞᱟᱦᱟ ᱫᱚ ᱵᱟᱝᱠᱚ ᱥᱚᱨᱦᱟᱭᱚᱜ ᱟᱨᱦᱚᱸ ᱟᱫᱷᱮᱠ ᱥᱮᱫ ᱛᱤᱱᱟᱹᱜ ᱤᱧ ᱟᱸᱡᱚᱢ ᱠᱟᱜᱼᱟ ᱚᱱᱟ ᱟᱹᱢᱵᱟᱹᱥᱭᱟ ᱵᱟᱨ ᱫᱤᱱ ᱯᱚᱨᱮ ᱦᱚᱸ ᱥᱚᱨᱦᱟᱭᱚᱜᱼᱟ ᱛᱟᱦᱚᱞᱮ ᱟᱯᱮ ᱫᱚ ᱚᱠᱟ ᱢᱟᱦᱟ ᱨᱮᱯᱮ ᱥᱚᱨᱦᱟᱭᱚᱜ ᱜᱮᱭᱟ?
ᱟᱞᱮ ᱫᱚ ᱯᱩᱨᱱᱤᱢᱟ ᱨᱮᱜᱮ᱾
ᱚ ᱦᱮᱸ ᱛᱚ ᱛᱟᱦᱞᱮ ᱥᱚᱨᱦᱟᱭ ᱫᱚ ᱛᱤᱱᱟᱹᱜ ᱫᱤᱱ ᱫᱷᱩᱨᱤᱭᱟ ᱯᱮ ᱢᱟᱱᱟᱣ ᱜᱮᱭᱟᱲ?
ᱮᱸ ᱦᱚᱦᱨᱟᱭ ᱫᱚ ᱦᱩᱭᱩᱜ ᱠᱟᱱᱟ ᱟᱸ ᱵᱟᱨᱥᱤᱧ ᱜᱮ ᱟᱞᱮ ᱫᱚᱞᱮ ᱢᱟᱱᱟᱣ ᱜᱮᱭᱟ᱾
ᱦᱮᱸ ᱛᱚ ᱵᱟᱨᱥᱤᱧ ᱜᱮ᱾
ᱦᱮᱸ ᱟᱸ ᱢᱤᱜ ᱫᱤᱱ ᱫᱚ ᱦᱩᱭᱩᱜ ᱠᱟᱱᱟ ᱮᱸ ᱡᱟᱦᱟᱸ ᱡᱟᱜᱟᱣᱶ ᱠᱚᱣᱟ ᱠᱚ ᱰᱟᱝᱨᱤ ᱠᱟᱰᱟ ᱠᱚ᱾
ᱦᱮᱸ
ᱩᱱ ᱦᱤᱞᱳᱜ ᱟᱨ ᱫᱚᱥᱟᱨ ᱦᱤᱞᱳ ᱫᱚ ᱠᱷᱩᱱᱴᱟᱹᱣ ᱛᱚ ᱩᱱ ᱦᱤᱞᱳ ᱜᱮ᱾
ᱚ ᱛᱟᱦᱞᱮ ᱟᱯᱮᱥᱮᱱ ᱫᱚ ᱡᱟᱜᱟᱣ ᱫᱚ ᱛᱤᱥ ᱡᱟᱜᱟᱣ ᱠᱚ ᱟᱞᱮ ᱥᱮᱱ ᱫᱚ ᱡᱮᱢᱚᱱ ᱡᱮᱦᱮᱞᱳᱜ ᱠᱟᱞᱤ ᱯᱩᱡᱟᱹ ᱟᱢᱵᱟᱹᱥᱭᱟᱹ ᱯᱟᱲᱟᱜᱼᱟ ᱥᱮ᱾ ᱯᱩᱨᱱᱤᱢᱟ ᱞᱟᱦᱟ ᱟᱢᱵᱟᱹᱥ ᱤᱭᱟᱹ ᱨᱮ ᱟᱞᱮᱥᱮᱱ ᱫᱚ ᱥᱚᱨᱦᱟᱭ ᱨᱮ ᱢᱟᱱᱮ ᱯᱚᱛᱤᱵᱟᱨ ᱜᱮ ᱯᱨᱚᱛᱤ ᱥᱮᱨᱢᱟ ᱜᱮ ᱚᱝᱠᱟ ᱟᱢᱵᱟᱹᱥ ᱭᱟᱹ ᱡᱟᱜᱟᱣ ᱫᱚ ᱦᱩᱭᱩᱜ ᱜᱮᱭᱟ ᱰᱟᱝᱨᱤ ᱠᱚ ᱡᱟᱜᱟᱣ ᱠᱚᱣᱟ ᱛᱟᱨᱯᱚᱨᱮ ᱚᱱᱟ ᱟᱞᱮ ᱥᱮᱱ ᱡᱮᱦᱮᱛᱩ ᱯᱩᱨᱱᱤᱢᱟ ᱨᱮᱠᱚ ᱥᱚᱨᱦᱟᱭᱚᱜ ᱛᱟᱦᱚᱞᱮ ᱵᱟᱨ ᱥᱚᱯᱛᱟᱦᱚ ᱥᱮ ᱢᱤᱫ ᱥᱚᱯᱛᱟᱦᱚ ᱠᱟᱱᱟ ᱫᱩᱨᱮᱭᱟ ᱫᱚ ᱢᱟᱱᱮ ᱤᱢᱱᱤ ᱯᱷᱟ ᱢᱟᱱᱮ ᱠᱩᱱᱚ ᱠᱤᱪᱷᱩ ᱫᱚ ᱵᱟᱭ ᱦᱩᱭᱩᱜᱼᱟ ᱛᱟᱨᱯᱚᱨ ᱟᱫᱚ ᱯᱩᱨᱱᱤᱢᱟ ᱠᱚᱨᱮ ᱥᱚᱦᱨᱟᱭ ᱯᱩᱨᱱᱤᱢᱟ ᱠᱷᱚᱱᱟᱜ ᱢᱚᱬᱮᱫᱤᱱ ᱞᱟᱦᱟ ᱠᱷᱚᱱᱟᱜ ᱥᱚᱨᱦᱟᱭ ᱮᱛᱚᱦᱚᱵᱚᱜᱼᱟ, ᱢᱟᱱᱮ ᱯᱩᱨᱱᱤᱢᱟ ᱦᱤᱞᱳᱜ ᱫᱚ ᱢᱩᱪᱟᱹᱫ ᱥᱚᱨᱦᱟᱭ ᱦᱩᱭᱩᱜᱼᱟ᱾ ᱢᱮᱱᱛᱮᱜ
ᱟᱪᱪᱷᱟ ᱟᱪᱪᱷᱟ ᱟᱪᱷᱟ ᱟᱞᱮ ᱥᱮᱜ ᱦᱚᱸ ᱚᱝᱠᱟᱜ ᱜᱮ ᱟᱢᱵᱟᱹᱥᱭᱟᱹ ᱦᱤᱞᱚᱜ ᱠᱚ ᱡᱟᱜᱟᱣ ᱫᱚᱦᱚ ᱠᱟᱠᱚᱣᱟ ᱟᱨ ᱚᱝᱠᱟᱜᱮ ᱢᱚᱬᱮ ᱢᱟᱦᱟ ᱯᱚᱨ ᱠᱚ ᱟᱫᱚ ᱠᱚ ᱠᱷᱩᱱᱴᱟᱹᱜᱼᱟ᱾
ᱚ
ᱯᱩᱨᱱᱤᱢᱟ ᱨᱮ ᱡᱟᱦᱟᱸᱭ ᱯᱟᱲᱟᱜ ᱛᱟᱦᱮᱸᱜ ᱯᱩᱨᱱᱤᱢᱟ ᱨᱮ᱾ ᱚᱝᱠᱟᱜᱮ ᱦᱮᱸ ᱡᱚᱛᱚ ᱜᱚᱴᱟ ᱡᱟᱭᱜᱟ ᱫᱚ ᱵᱟᱝ ᱥᱚᱢᱟᱱᱟ ᱚᱠᱟ ᱫᱚ ᱥᱟᱠᱨᱟᱛ ᱨᱮᱠᱚ ᱥᱚᱨᱦᱟᱭᱚᱜᱼᱟ ᱵᱩᱨᱩ ᱠᱚᱢ ᱡᱟᱭᱜᱟ ᱮᱴᱟᱜ ᱨᱚᱠᱚᱢ ᱠᱚᱸ
ᱦᱮᱸ ᱵᱷᱮᱜᱟᱨ ᱵᱷᱮᱜᱟᱨ ᱡᱟᱭᱜᱟ ᱨᱮ ᱵᱷᱮᱜᱟᱨ ᱵᱷᱮᱜᱟᱨ ᱜᱮ ᱥᱚᱨᱦᱟᱭ ᱫᱚ ᱦᱩᱭᱩᱜ ᱜᱮᱭᱟ᱾ ᱵᱟᱝ ᱦᱩᱭ ᱫᱚ ᱵᱟᱝ ᱟᱫᱚ ᱟᱞᱮ ᱪᱟᱸᱫᱳ ᱱᱟᱦᱟᱜ ᱠᱷᱟᱡ ᱫᱚ ᱚᱱᱮ ᱵᱟᱨ ᱡᱚᱠᱷᱚᱱ ᱢᱟᱱᱮ ᱡᱮ ᱦᱤᱞᱳᱜ ᱩᱢ ᱩᱢᱩᱜ ᱟᱠᱚ ᱩᱱ ᱦᱤᱞᱳᱜ ᱫᱚ ᱢᱟᱱᱮ ᱢᱚᱬᱮ ᱢᱟᱦᱟᱸ ᱛᱚ ᱩᱢ ᱢᱟᱦᱟᱸ ᱥᱟᱹᱨᱫᱤ ᱢᱟᱦᱟᱸ ᱦᱟᱜ ᱩᱢ ᱩᱢᱩᱜ ᱟᱠᱚ ᱛᱟᱯᱚᱨᱮ ᱵᱚᱸᱜᱟᱭᱟᱠᱚ ᱟᱨ ᱵᱟᱨ ᱫᱤᱱ ᱠᱷᱩᱱᱴᱟᱹᱣᱢᱟ ᱵᱟᱨ ᱫᱤᱱ ᱠᱚ ᱠᱷᱩᱱᱴᱟᱹᱣ ᱠᱚᱣᱟ ᱛᱟᱨᱯᱚᱨᱮ ᱢᱤᱫ ᱫᱤᱱ ᱫᱚ ᱢᱩᱪᱟᱹᱫ᱾ ᱢᱟᱱᱮ ᱢᱚᱬᱮ ᱫᱤᱱ ᱦᱤᱞᱚᱜ ᱫᱚ᱾ ᱛᱟᱦᱚᱞᱮ ᱟᱞᱮ ᱥᱮᱱ ᱫᱚ ᱩᱢ ᱢᱟᱦᱟ ᱦᱤᱞᱳᱜ ᱫᱚ ᱡᱮᱢᱚᱱ ᱢᱟᱱᱮ ᱜᱟᱹᱭ ᱰᱟᱝᱨᱤ ᱠᱚ ᱟᱹᱨᱩᱵ ᱯᱷᱟᱨᱪᱟ ᱠᱟᱛᱮᱜ ᱫᱷᱩᱵᱤᱫᱟᱹᱱᱤ ᱠᱚᱣᱟ ᱠᱚ ᱥᱩᱱᱩᱢ ᱥᱩᱱᱩᱢ ᱠᱚ ᱚᱡᱚᱜ ᱠᱚᱣᱟ ᱥᱟᱶᱛᱮ ᱟᱭᱩᱵ ᱵᱮᱲᱟ ᱥᱮ ᱥᱤᱸᱜᱟᱹᱲ ᱵᱮᱲᱟ ᱫᱚ ᱢᱟᱱᱮ ᱚᱝᱠᱟ ᱫᱷᱩᱵᱤ ᱫᱷᱟᱹᱱᱤ ᱠᱚᱣᱟ ᱠᱚ ᱟᱯᱮᱥᱮᱱ ᱫᱚ ᱮ ᱪᱮᱫ ᱞᱮᱠᱟ ᱠᱚ ᱵᱷᱚᱨᱟ ᱛᱟᱦᱚᱞᱮ ᱚᱱᱟ ᱠᱚᱫᱚ ᱦᱩᱭᱩᱜ ᱦᱩᱭ ᱵᱟᱲᱟᱜ ᱜᱮᱭᱟ ᱥᱮ ᱵᱟᱝᱜᱮ?
ᱦᱮᱸ ᱦᱩᱭ ᱵᱟᱲᱟᱜ ᱜᱮᱭᱟ ᱚᱱᱮ ᱟᱞᱚᱯᱚᱱᱟᱭ ᱜᱮᱭᱟ ᱠᱚ ᱚᱱᱮ ᱡᱟᱦᱟᱸ ᱰᱟᱝᱨᱤ ᱠᱟᱰᱟ ᱠᱚ ᱵᱚᱞᱚᱱ ᱫᱚᱠᱚ ᱚᱱᱠᱟᱛᱮ ᱟᱞᱯᱚᱱᱟᱭᱟᱠᱚ ᱚᱱᱟ ᱤᱭᱟᱹ ᱛᱮᱜᱮ ᱠᱷᱟᱹᱲᱤ ᱢᱟᱹᱴᱤ ᱛᱮ᱾ ᱟᱫᱚ ᱚᱝᱠᱟᱛᱮ ᱫᱷᱩᱯᱤ ᱜᱷᱟᱥ ᱠᱚ ᱤᱭᱟᱹ ᱫᱷᱩᱵᱤ ᱜᱷᱟᱥ ᱠᱚ ᱠᱚ ᱚᱝᱠᱟ ᱫᱚᱠᱚ ᱮᱨ ᱟᱹᱜᱩᱭᱟ ᱟᱫᱚ ᱩᱝᱠᱩ ᱜᱮ ᱡᱮᱢᱚᱱ ᱠᱚ ᱵᱟᱭ ᱠᱚ ᱩᱝᱠᱩ ᱡᱚᱢ ᱡᱚᱢ ᱛᱮᱠᱚ ᱵᱚᱞᱚᱱᱟ ᱛᱚᱠᱷᱚᱱ ᱫᱚ᱾
ᱚ ᱦᱮᱸᱛᱚ ᱟᱫᱚ ᱱᱚᱣᱟ ᱫᱚ ᱟᱸᱡᱚᱢ ᱠᱟ
ᱠᱮᱫᱟ ᱠᱚ᱾
ᱮ ᱚᱱᱮ ᱡᱟᱦᱟᱸ ᱵᱤᱱ ᱢᱮᱱ ᱠᱮᱜ ᱚᱱᱮ ᱫᱩᱵᱤ ᱜᱷᱮᱥ ᱠᱚ ᱫᱚᱦᱚ ᱟᱠᱚᱣᱟ ᱡᱚᱢ ᱡᱚᱢ ᱛᱮᱠᱚ ᱵᱚᱞᱩᱜᱼᱟ ᱚᱱᱟ ᱫᱚ ᱟᱞᱮᱥ ᱥᱮᱱ ᱫᱚ ᱚᱝᱠᱟ ᱵᱟᱞᱤᱧ ᱧᱮᱞ ᱵᱟᱲᱟ ᱠᱟᱜᱼᱟ, ᱛᱚ ᱟᱸᱡᱚᱢ ᱠᱟᱛᱮ ᱵᱮᱥᱞᱤᱧ ᱵᱩᱡᱷᱟᱹᱣ ᱠᱮᱜᱼᱟ ᱡᱮ ᱟᱯᱮ ᱥᱮᱫ ᱫᱚ ᱢᱟᱱᱮ ᱱᱚᱝᱠᱟ ᱱᱚᱝᱠᱟ ᱛᱚ ᱦᱩᱭᱩᱜ ᱜᱮᱭᱟ ᱮᱱᱛᱮᱜ᱾
ᱦᱮᱸ ᱦᱮᱸ ᱜᱚᱴᱟ ᱡᱟᱭᱜᱟ ᱛᱚ ᱟᱨ ᱥᱚᱢᱟᱱ ᱵᱟᱝ ᱦᱩᱭᱩᱜ ᱛᱟᱵᱚᱱᱟ᱾
ᱦᱩᱸ ᱜᱚᱴᱟ ᱡᱟᱭᱜᱟ ᱫᱚ ᱵᱟᱝ ᱥᱟᱢᱟᱱᱟ ᱥᱚᱢᱟᱱ ᱫᱚ ᱠᱟᱨᱚᱱ ᱢᱟᱱᱮ ᱟᱵᱚᱣᱟᱜ ᱠᱟᱞᱪᱟᱨ ᱫᱚ ᱵᱷᱮᱜᱟᱨ ᱵᱷᱮᱜᱟᱨ ᱴᱚᱴᱷᱟᱨ ᱨᱮ ᱵᱷᱮᱜᱟᱨ ᱵᱷᱮᱜᱟᱨ ᱵᱷᱟᱵ ᱛᱮᱠᱚ ᱢᱟᱱᱟᱣ ᱵᱟ
ᱦᱮᱸ ᱦᱮᱸ ᱞᱟᱹᱭ ᱫᱟᱞᱤᱧ ᱱᱚᱜᱼᱚᱭ ᱡᱟᱦᱟᱸ ᱱᱤᱛᱚᱜ ᱡᱟ ᱧᱮᱞᱚᱜ ᱠᱟᱱᱟ ᱥᱮ ᱵᱟᱦᱟ ᱥᱮ ᱢᱟᱜᱢᱚᱲᱮ ᱥᱮ ᱮᱢᱱᱤ ᱡᱟᱦᱟᱱᱟᱜ ᱜᱮ ᱦᱩᱭᱩᱜ ᱠᱟᱱᱟ ᱰᱤᱡᱮ ᱵᱚᱥ ᱠᱚ ᱮᱱᱮᱡ ᱠᱟᱱᱟ ᱚᱱᱟ ᱱᱤᱭᱮ ᱟᱹᱵᱤᱱ ᱠᱤᱪᱷᱩᱵᱤᱱ ᱞᱟᱹᱭ ᱞᱮᱠᱷᱟᱱ ᱱᱟᱯᱟᱭ ᱠᱚᱜ ᱫᱚ
ᱟᱞᱤᱧ ᱫᱚ ᱪᱮᱫ ᱞᱤᱧ ᱢᱮᱱᱟ ᱢᱮᱱᱟᱞᱤᱧ ᱠᱤ ᱱᱮᱛᱟᱨ ᱡᱟᱦᱟᱸ ᱟᱵᱚᱣᱟᱜ ᱡᱩᱜᱽ ᱨᱮ ᱡᱟᱦᱟᱸ ᱟᱵᱚᱣᱟᱜ ᱠᱷᱮᱨᱣᱟ ᱠᱟᱱᱟ ᱥᱮᱫᱟᱭ ᱥᱮᱫᱟᱭ ᱠᱷᱟᱱ ᱠᱚ ᱢᱟᱱᱟᱣ ᱟᱹᱜᱩ ᱠᱟᱜᱼᱟ ᱟᱵᱚ ᱫᱚ ᱚᱱᱟᱜᱮ ᱢᱟᱱᱟᱣ ᱩᱪᱤᱛ ᱠᱟᱱ ᱛᱟᱵᱱᱟ ᱢᱮᱱᱠᱷᱟᱱ ᱟᱵᱚ ᱱᱮᱛᱟᱨ ᱥᱟᱱᱟᱢ ᱢᱟᱹᱱᱢᱤ ᱜᱮ ᱚᱱᱟ ᱫᱚ ᱵᱟᱝᱠᱚ ᱢᱟᱱᱟᱣᱮᱫᱼᱟ ᱠᱟᱨᱚᱱ ᱠᱩᱥᱤᱜ ᱜᱮ ᱵᱟᱝ ᱠᱚ ᱠᱩᱥᱤᱭᱟᱜ ᱠᱟᱱᱟ ᱥᱟᱱᱟᱢ ᱢᱟᱹᱱᱢᱤ ᱟᱹᱰᱤ ᱟᱹᱰᱤ ᱚᱠᱛᱚ ᱢᱟᱱᱮ ᱟᱹᱰᱤ ᱟᱹᱰᱤ ᱟᱛᱳ ᱨᱮᱜᱮ ᱚᱱᱠᱟ ᱧᱮᱞᱚᱜ ᱠᱟᱱᱟ ᱵᱟᱦᱟ ᱨᱮᱛᱟᱢ ᱥᱚᱨᱚᱦᱟᱭ ᱨᱮ ᱛᱟᱢ ᱮᱢ ᱮᱢᱚᱱ ᱠᱤ ᱢᱟᱜ ᱢᱚᱬᱮ ᱨᱮ ᱟᱨᱦᱚᱸ ᱥᱟᱶᱛᱮ ᱵᱟᱯᱞᱟ ᱠᱚᱨᱮ ᱢᱟ ᱢᱮᱱᱟᱜ ᱜᱮ ᱢᱟᱱᱮ ᱫᱤᱱᱟᱹᱢ ᱫᱤᱱᱜᱮ ᱵᱚᱠᱥ ᱠᱚᱛᱮ ᱠᱚ ᱵᱮᱵᱚᱦᱟᱨᱮᱫᱼᱟ ᱢᱮᱱᱠᱷᱟᱱ ᱚᱱᱟ ᱫᱚ ᱩᱪᱤᱛ ᱵᱟᱝ ᱠᱟᱱᱟ ᱟᱵᱚᱣᱟᱜ ᱞᱟᱠᱪᱟᱨ ᱟᱵᱚᱣᱟᱜ ᱮᱱᱮᱡ ᱥᱮᱨᱮᱧ ᱟᱵᱚ ᱛᱮ ᱡᱩᱫᱤ ᱟᱵᱚ ᱵᱟᱝᱵᱚᱱ ᱡᱚᱜᱟᱣ ᱡᱚᱛᱚᱱᱟ ᱛᱟᱦᱚᱞᱮ ᱡᱟᱦᱟᱸ ᱛᱤᱥ ᱫᱚ ᱟᱨ ᱢᱤᱫ ᱫᱤᱱ ᱦᱤᱞᱳᱜ ᱫᱚ ᱢᱟᱱᱮ ᱦᱟᱯᱮᱱ ᱫᱤᱱ ᱫᱚ ᱦᱳᱭᱛᱳ ᱟᱫ ᱦᱚᱸ ᱟᱫ ᱪᱟᱵᱟ ᱫᱟᱲᱮᱭᱟᱜᱼᱟ ᱢᱟᱱᱮ ᱦᱚᱭᱛᱳ ᱚᱱᱟ ᱨᱮᱱᱟᱜ ᱠᱳᱱᱳ ᱧᱩᱛᱩᱢ ᱜᱮ ᱵᱟᱝ ᱛᱟᱦᱮᱱᱟ ᱢᱮᱱᱛᱮ ᱵᱷᱮᱜᱟᱨ ᱛᱮ ᱚᱱᱠᱟ ᱢᱮᱱᱟᱜ ᱥᱮ ᱪᱮᱫ ᱞᱮᱠᱟ ᱟᱞᱤᱧ ᱫᱚᱞᱤᱧ ᱢᱚᱱᱮᱭᱟ ᱱᱚᱛᱮ ᱵᱟᱦᱟ ᱥᱚᱨᱦᱟᱭ ᱥᱮ ᱟᱵᱚᱣᱟᱜ ᱡᱟᱦᱟᱸ ᱛᱤᱱᱟᱹᱜ ᱜᱮ ᱢᱟᱱᱮ ᱚᱱᱠᱟ ᱞᱟᱠᱪᱟᱨ ᱠᱟᱹᱢᱤ ᱠᱚ ᱢᱮᱱᱟᱜᱼᱟ ᱮᱱᱮᱡ ᱥᱮᱨᱮᱧ ᱠᱚᱨᱮ ᱫᱚ ᱵᱚᱠᱥ ᱫᱚ ᱵᱮᱣᱦᱟᱨ ᱩᱪᱤᱛ ᱫᱚ ᱵᱟᱭ ᱠᱟᱱᱟ ᱵᱟᱝ ᱜᱚᱱᱚᱜᱼᱟ ᱛᱚ ᱟᱵᱩᱣᱟᱜ ᱡᱟᱦᱟᱸ ᱥᱮᱨᱣᱟᱨᱮ ᱢᱮᱱᱟᱜ ᱟᱠᱟᱫᱟ ᱴᱟᱢᱟᱠ ᱛᱩᱢᱫᱟᱜ ᱛᱮ ᱮᱱᱮᱡ ᱥᱮᱨᱮᱧ ᱨᱮᱱᱟᱜ ᱨᱟᱹᱥᱠᱟᱹ ᱢᱟ ᱟᱹᱰᱤ ᱢᱚᱸᱡᱽ ᱠᱤᱛᱩ ᱚᱱᱟ ᱛᱮᱜᱮ ᱡᱩᱫᱤ ᱫᱤᱱᱟᱹᱢ ᱫᱤᱱ ᱡᱤᱭᱟᱹᱲ ᱛᱟᱦᱮᱱᱟ ᱚᱱᱟᱜᱮ ᱵᱮᱥ ᱦᱩᱭ ᱠᱚᱜᱼᱟ ᱢᱮᱱ ᱦᱩᱭᱩᱜᱼᱟ
ᱚᱱᱟ ᱵᱟᱝ ᱟᱹᱰᱤ ᱱᱟᱯᱟᱭ ᱵᱤᱱ ᱞᱟᱹᱭ ᱠᱮᱫᱟ ᱠᱤᱱᱛᱩ ᱚᱱᱠᱟ ᱜᱮ ᱵᱟᱠᱚ ᱥᱩᱨ ᱞᱟᱹᱜᱤᱫᱚᱜ ᱠᱟᱱᱟ ᱱᱮᱛᱟᱨ ᱫᱚ ᱢᱳᱵᱟᱭ ᱦᱤᱡᱩᱜ ᱠᱟᱹᱴᱤᱡ ᱠᱟᱹᱴᱨᱤᱡ ᱢᱟᱹᱭ ᱵᱟᱹᱵᱩ ᱛᱟᱠᱚ ᱡᱚᱛᱚ ᱢᱳᱵᱟᱭᱤᱞ ᱨᱮᱠᱚ ᱵᱷᱚᱠᱛᱚᱜ ᱠᱟᱱᱟ ᱟᱫᱚ ᱚᱱᱟ ᱡᱩᱫᱤ ᱦᱩᱸ ᱦᱩᱸ
ᱢᱳᱵᱟᱭᱤᱞ ᱡᱩᱜᱽ ᱜᱮ ᱢᱮᱱᱠᱷᱟᱱ ᱱᱤᱛᱚᱜ ᱫᱚ ᱪᱮᱫᱠᱟ ᱢᱟᱱᱮ ᱢᱤᱫᱴᱮᱱ ᱜᱤᱫᱽᱨᱟᱹ ᱫᱚ ᱦᱩᱴ ᱠᱚᱨᱮ ᱥᱮ ᱴᱟᱴᱠᱟ ᱫᱚ ᱟᱡ ᱴᱷᱮᱱ ᱫᱚ ᱟᱭᱟᱜ ᱛᱤ ᱨᱮᱫᱚ ᱢᱳᱵᱟᱭᱤᱞ ᱫᱚ ᱵᱟᱝ ᱥᱮᱱᱚᱜᱼᱟ ᱥᱮ ᱠᱟᱨᱚᱱ ᱩᱱᱤ ᱡᱩᱫᱤ ᱟᱡᱨᱮᱱ ᱯᱷᱮᱢᱮᱞᱤ ᱠᱤᱝᱵᱟ ᱟᱠᱚᱨᱮᱱ ᱟᱡᱨᱮᱱ ᱡᱟᱦᱟᱸᱭ ᱥᱟᱯᱚᱴᱟᱨ ᱠᱚ ᱛᱟᱦᱮᱱ ᱛᱟᱭᱟ ᱩᱱᱠᱩ ᱡᱩᱫᱤ ᱟᱡ ᱠᱟᱹᱴᱤᱡ ᱠᱷᱚᱱ ᱢᱟᱱᱮ ᱚᱱᱠᱟ ᱱᱟᱯᱟᱭ ᱵᱟᱝᱠᱚ ᱵᱩᱡᱷᱟᱹᱣ ᱫᱟᱲᱮᱭᱟ ᱥᱮ ᱵᱟᱝᱠᱚ ᱢᱮᱛᱟᱭᱟ ᱡᱮ ᱦᱚᱜᱼ ᱩᱱᱤ ᱜᱤᱫᱽᱨᱟᱹ ᱡᱩᱫᱤ ᱢᱟᱱᱮ ᱟᱠᱚ ᱚᱲᱟᱜ ᱦᱚᱲ ᱵᱟᱭ ᱵᱚᱛᱚᱨ ᱟᱠᱚᱣᱟ ᱛᱟᱦᱚᱞᱮ ᱠᱷᱟᱱᱜᱮ ᱱᱤᱛᱚᱜ ᱢᱟᱱᱮ ᱦᱩᱰᱤᱧ ᱜᱤᱫᱽᱨᱟᱹ ᱴᱷᱮᱱ ᱦᱚᱸ ᱯᱷᱳᱱ ᱧᱮᱞᱚᱜ ᱠᱟᱱᱟ ᱵᱟᱝᱠᱷᱟᱱ ᱡᱟᱦᱟᱸᱭ ᱴᱮᱱ ᱯᱷᱮᱢᱮᱞᱤ ᱢᱮᱢᱵᱟᱨ ᱠᱟᱹᱴᱤᱡ ᱵᱩᱡ ᱟᱠᱚ ᱥᱮ ᱛᱟᱦᱚᱞᱮ ᱩᱱᱠᱩ ᱫᱚ ᱢᱟᱱᱮ ᱟᱠᱚᱨᱮᱱ ᱜᱤᱫᱽᱨᱟᱹ ᱚᱱᱠᱟ ᱠᱟᱹᱴᱤᱡ ᱠᱚ ᱠᱟᱹᱴᱤᱡ ᱠᱷᱚᱱ ᱢᱮᱱᱫᱟ ᱥᱮᱵᱷᱮᱱ ᱮᱭᱤᱴ ᱡᱟᱦᱟᱸᱭ ᱠᱚ ᱯᱟᱲᱦᱟᱜ ᱠᱟᱱᱟ ᱩᱱᱠᱩ ᱫᱚ ᱢᱟᱱᱮ ᱯᱷᱳᱱ ᱫᱚ ᱵᱟᱝᱠᱚ ᱠᱷᱤᱨᱤᱧ ᱟᱠᱚ ᱢᱮᱱᱠᱷᱟᱱ ᱡᱟᱦᱟᱸᱭ ᱵᱟᱝᱠᱚ ᱵᱩᱡᱟ ᱚᱱᱠᱟᱱ ᱮᱢᱚᱱ ᱜᱤᱫᱽᱨᱟᱹ ᱢᱮᱱᱟᱜ ᱠᱟᱜ ᱠᱚᱣᱟ ᱡᱮ ᱩᱱᱤ ᱦᱚᱭᱛᱳ ᱢᱮᱱ ᱠᱮᱫᱟᱭ ᱡᱮ ᱤᱧ ᱫᱚ ᱢᱳᱵᱟᱭᱤᱞ ᱵᱟᱯᱮ ᱠᱤᱨᱤᱧ ᱮᱱᱠᱷᱟᱱ ᱠᱤᱨᱤᱧ ᱟᱹᱧ ᱠᱷᱟᱱ ᱫᱟᱠᱟ ᱵᱟᱹᱧ ᱡᱚᱢᱟ ᱥᱮ ᱦᱟᱱᱟ ᱵᱟᱹᱧ ᱪᱟᱞᱟᱜᱼᱟ ᱱᱚᱣᱟ ᱵᱟᱹᱧ ᱠᱟᱹᱢᱤᱭᱟ ᱛᱟᱦᱞᱮ ᱚᱱᱠᱟᱱ ᱚᱠᱛᱚ ᱢᱟᱱᱮ ᱠᱤᱨᱤᱧ ᱟᱠᱚ ᱠᱟᱱ ᱜᱮᱭᱟ ᱠᱚ ᱠᱤᱨᱤᱧ ᱫᱚ ᱢᱮᱱᱠᱷᱟᱱ ᱚᱱᱟ ᱫᱚ ᱜᱤᱫᱽᱨᱟᱹ ᱦᱚᱸ ᱩᱪᱤᱛ ᱫᱚ ᱵᱟᱝ ᱠᱟᱱᱟ ᱡᱮ ᱪᱮᱫᱟᱜ ᱩᱱᱟᱹᱜ ᱠᱚᱢ ᱵᱚᱭᱮᱥ ᱠᱷᱚᱱ ᱱᱤᱛᱚᱜ ᱢᱳᱵᱟᱭᱤᱞ ᱠᱚ ᱧᱮᱞᱮᱫ ᱛᱟᱦᱮᱸ ᱟᱠᱚᱣᱟᱜ ᱥᱟᱱᱟᱢᱟᱜ ᱜᱮ ᱢᱟᱱᱮ ᱟᱫ ᱪᱟᱵᱟᱭᱮᱫᱼᱟ ᱠᱚ ᱟᱠᱚᱣᱟᱜ ᱠᱮᱨᱤᱭᱟᱨ ᱢᱟ ᱠᱷᱟᱨᱟᱯᱚᱜ ᱠᱟᱱ ᱜᱮᱭᱟ ᱥᱟᱶᱛᱮ ᱟᱠᱚ ᱢᱟᱱᱮ ᱥᱟᱱᱟᱢ ᱛᱮᱜᱮ ᱠᱚ ᱠᱷᱚᱛᱤ ᱜᱨᱚᱥᱛᱚ ᱠᱟᱱᱟ ᱛᱚ ᱟᱵᱤᱱ ᱪᱮᱫ ᱵᱤᱱ ᱢᱮᱱᱟ ᱢᱳᱵᱟᱭᱤᱞ ᱤᱫᱤ ᱠᱟᱛᱮᱜ ᱡᱮ ᱦᱚᱸᱜᱼᱚᱭ ᱠᱚ ᱩᱱᱟᱹᱜ ᱠᱚ ᱧᱮᱞᱮᱫ ᱫᱚ ᱛᱟᱞᱦᱮ
ᱟᱹᱞᱤᱧ ᱦᱚᱞᱤᱧ ᱞᱟᱹᱭᱟ ᱢᱳᱵᱟᱭᱤᱞ ᱱᱤᱭᱮ ᱫᱚ ᱟᱵᱚ ᱵᱟᱵᱚᱱ ᱢᱚᱵᱟᱭᱤᱞ ᱢᱳᱵᱟᱭᱤᱞ ᱛᱟᱦᱮᱸ ᱞᱮᱱᱠᱷᱟᱱ ᱱᱮᱛᱟᱨ ᱢᱳᱵᱟᱭᱤᱞ ᱛᱮᱜᱮ ᱡᱚᱛᱚ ᱠᱤᱪᱷᱩ ᱜᱟᱱᱚᱜ ᱠᱟᱱᱟ ᱯᱷᱳᱱ ᱛᱮ ᱡᱟᱦᱟᱱᱟᱜ ᱜᱮ ᱠᱚᱞ ᱥᱮ ᱡᱟᱦᱟᱱᱟᱜ ᱢᱳᱵᱟᱭᱤᱞ ᱛᱮᱜᱮ ᱡᱚᱛᱚ ᱠᱚ ᱜᱟᱱᱚᱜ ᱠᱟᱱᱟ᱾
ᱦᱩᱸ
ᱱᱮᱛᱟᱨ ᱫᱚ ᱢᱳᱵᱟᱭᱤᱞ ᱚᱲᱟᱜ ᱠᱚᱨᱮ ᱛᱟᱦᱮᱸ ᱫᱚᱠᱟᱨ ᱠᱟᱱᱟ ᱩᱪᱤᱛ ᱠᱟᱱᱟ ᱟᱫᱚ ᱟᱹᱞᱤᱧ ᱫᱚᱞᱤᱧ ᱞᱟᱹᱭᱟ ᱟᱵᱚᱣᱟᱜ ᱵᱟᱦ ᱡᱟᱸᱦᱟᱱᱟᱜ ᱜᱮ ᱥᱩᱨᱩᱜ ᱡᱚᱠᱷᱚᱱ ᱥᱩᱨᱩᱜ ᱦᱩᱭᱩᱜᱼᱟ ᱢᱳᱵᱟᱭᱤᱞ ᱥᱚᱢᱚᱭ ᱫᱚ ᱢᱳᱵᱟᱭᱤᱞ ᱧᱮᱞ ᱦᱩᱭᱩᱜᱼᱟ ᱡᱟᱦᱟᱱᱟᱜ ᱟᱵᱚ ᱯᱚᱨᱚᱵᱽ ᱥᱮ ᱴᱟᱢᱟᱠ ᱨᱩ ᱡᱟᱦᱟᱱᱟᱜ ᱜᱮ ᱥᱮᱬᱟ ᱨᱮᱱᱟᱜ ᱫᱚ ᱵᱚᱱ ᱥᱮᱬᱟᱭᱟᱵᱚᱱ ᱢᱳᱵᱟᱭᱤ ᱥᱚᱢᱳᱚᱭ ᱫᱚ ᱵᱚ ᱧᱮᱞᱟᱟ ᱥᱳᱚᱢᱚᱭ ᱵᱤᱥᱮᱥ ᱵᱟᱱᱟᱨ ᱜᱮᱵᱚᱱ ᱠᱚᱨᱟᱣᱟ ᱟᱵᱚ ᱫᱚ
ᱦᱳᱭ ᱟᱫᱚ ᱚᱱᱟ ᱢᱟ ᱵᱟᱝᱠᱚ ᱵᱩᱡᱮᱜᱼᱟ, ᱥᱟᱱᱟᱢ ᱦᱚᱲ ᱫᱚ ᱥᱮ ᱡᱟᱦᱟᱸᱭ ᱢᱳᱵᱟᱭᱤᱞᱮ ᱧᱮᱞᱮᱫ ᱧᱮᱞᱮᱫ ᱜᱮᱭ ᱦᱚᱭ ᱛᱚ ᱩᱱᱤ ᱡᱮᱢᱚᱱ ᱟᱞᱤᱧ ᱞᱤᱧ ᱢᱮᱱᱟ, ᱡᱮ ᱢᱳᱵᱟᱭᱤᱞ ᱧᱮᱞ ᱫᱚ ᱞᱤᱢᱤᱴ ᱨᱮ ᱧᱮᱞ ᱫᱚ ᱴᱷᱤᱠ ᱜᱮᱭᱟ ᱡᱮᱢᱚᱱ ᱫᱤᱱᱟᱹᱢ ᱫᱤᱱ ᱨᱮ ᱫᱩ ᱛᱷᱮᱠᱮ ᱛᱤᱱ ᱜᱷᱚᱱᱴᱟ ᱧᱮᱞ ᱫᱚ ᱢᱟᱱᱮ, ᱴᱷᱤᱠ ᱜᱮᱭᱟ ᱚᱱᱟ ᱨᱮᱫᱚ ᱢᱟᱱᱮ ᱠᱳᱱᱳ ᱠᱷᱚᱛᱤ ᱫᱚ ᱵᱟᱝ ᱦᱩᱭᱩᱜᱼᱟ ᱠᱟᱨᱚᱱ ᱢᱳᱵᱟᱭᱤᱞ ᱨᱮᱦᱚᱸ ᱥᱟᱱᱟᱢᱟᱜ ᱜᱮ ᱱᱟᱯᱟᱭ ᱡᱤᱱᱤᱥ ᱦᱚᱸ ᱢᱮᱱᱟᱜ ᱟᱠᱟᱜᱼᱟ ᱛᱮᱢᱚᱱ ᱜᱮ ᱵᱟᱹᱲᱤᱡ ᱡᱤᱱᱤᱥ ᱦᱚᱸ ᱢᱮᱱᱟᱜᱼᱟ ᱢᱮᱱᱠᱷᱟᱱ ᱱᱮᱛᱟᱨ ᱜᱤᱫᱽᱨᱟᱹ ᱵᱮᱥᱤᱨ ᱵᱷᱟᱜᱽ ᱜᱮ ᱢᱟᱱᱮ ᱢᱟᱱᱮ ᱵᱷᱟᱜᱤᱭᱟᱜ ᱛᱚ ᱵᱟᱝᱠᱚ ᱧᱮᱞᱮᱫ ᱛᱚ ᱵᱟᱹᱲᱤᱡ ᱡᱤᱱᱤᱥ ᱥᱮᱫ ᱜᱮ ᱡᱟᱹᱥᱛᱤ ᱥᱮᱱᱚᱜ ᱠᱟᱱᱟ ᱟᱨ ᱦᱚᱭᱛᱳ ᱚᱠᱚᱭ ᱫᱚ ᱫᱤᱱ ᱥᱟᱨᱟᱜ ᱜᱮ ᱢᱟᱱᱮ ᱫᱤᱱᱟᱹᱢ ᱫᱤᱱ ᱨᱮ ᱢᱟᱱᱮ ᱦᱚᱳᱭᱛᱳ ᱢᱤᱫ ᱫᱤᱱ ᱨᱮ ᱵᱟᱨᱚ ᱜᱷᱚᱱᱴᱟ ᱛᱷᱮᱠᱮ ᱢᱟᱱᱮ ᱪᱚᱵᱽᱵᱤᱥ ᱜᱷᱚᱱᱴᱟ ᱜᱮ ᱦᱭᱛᱳ ᱡᱟᱦᱟᱸᱭ ᱫᱚ ᱢᱳᱵᱟᱭᱤᱞ ᱪᱮᱛᱟᱱ ᱨᱮᱜᱮ ᱵᱚᱞᱚ ᱠᱟᱛᱮ ᱛᱟᱦᱮᱱ ᱠᱟᱱᱟ ᱛᱟᱦᱚᱞᱮ ᱚᱱᱠᱟᱱ ᱜᱤᱫᱽᱨᱟᱹ ᱠᱚᱫᱚ ᱟᱹᱰᱤ ᱵᱟᱹᱲᱤᱡ ᱢᱟᱱᱮ ᱵᱟᱹᱲᱤᱡᱚᱜ ᱠᱟᱱᱟ ᱠᱚᱥᱮ
ᱦᱩᱸ ᱦᱩᱸ ᱚᱱᱟ ᱠᱚᱫᱚ ᱩᱪᱤᱛ ᱵᱟᱝ ᱠᱚᱫᱚ ᱟᱵᱚ ᱫᱚ ᱢᱳᱵᱟᱭᱤᱞ ᱫᱚ ᱵᱟᱭ ᱰᱤᱥᱴᱟᱵ ᱵᱚᱱᱟ ᱥᱮ ᱵᱟᱭ ᱠᱷᱟᱨᱟᱯᱟ ᱢᱳᱵᱟᱭᱤᱞ ᱫᱚ ᱟᱵᱚ ᱛᱮᱜᱮ ᱟᱵᱚ ᱵᱚᱱ ᱠᱷᱟᱨᱟᱯ ᱟᱵᱚ ᱛᱮᱜᱮ ᱟᱵᱚ ᱵᱚᱱ ᱠᱷᱟᱨᱟᱯᱚᱜ ᱠᱟᱱᱟ ᱚᱱᱟ᱾ ᱫᱚ ᱟᱵᱚ ᱡᱩᱫᱤ ᱱᱮᱛᱚ ᱠᱚᱢ ᱟᱵᱚ ᱡᱩᱫᱤ ᱱᱤᱛᱚᱜ ᱠᱷᱚᱱ ᱚᱱᱟ ᱠᱚ ᱵᱟᱵᱚᱱ ᱧᱮᱞ ᱥᱮᱬᱟ ᱤᱫᱤᱭᱟ ᱥᱮ ᱡᱟᱦᱟᱸᱭ ᱵᱟᱵᱚᱱ ᱵᱟᱲᱟᱭᱟ ᱚᱱᱟ ᱠᱚ ᱡᱟᱦᱟᱸᱭ ᱠᱚ ᱵᱟᱰᱟᱭ ᱦᱚᱲ ᱴᱷᱮᱱ ᱵᱚᱱ ᱵᱟᱰᱟᱭ ᱡᱚᱱᱚᱜᱼᱟ ᱦᱮᱸ ᱥᱮ ᱦᱤᱛᱚᱜ ᱜᱤ ᱵᱟᱵᱚᱱ ᱥᱮᱬᱟᱭᱫᱟ ᱟᱵᱚ ᱯᱚᱨᱮᱛᱮ ᱚᱱᱟ ᱫᱚ ᱟᱫ ᱪᱟᱵᱟᱜ ᱛᱟᱵᱚᱱᱟ ᱡᱩᱫᱤ ᱟᱵᱚᱨᱮᱱ ᱵᱷᱚᱵᱤᱥᱥᱚᱛ ᱨᱮ ᱥᱮ ᱢᱟᱹᱭ ᱵᱟᱹᱵᱩ ᱛᱟᱠᱚ ᱠᱟᱹᱴᱤᱡ ᱠᱟᱹᱴᱤᱡ ᱠᱚ ᱡᱚᱫᱤ ᱩᱱᱠᱩ ᱠᱚ ᱠᱩᱞᱤ ᱵᱚᱱᱟ ᱟᱵᱚ ᱛᱚᱠᱷᱚᱱ ᱵᱟᱵᱚᱱ ᱞᱟᱹᱭ ᱫᱟᱲᱮᱜᱼᱟ᱾ ᱞᱮᱭᱟᱠᱚᱣᱟ ᱦᱮᱸ ᱱᱩᱠᱩ ᱠᱚᱠᱚ ᱠᱚᱨᱟᱣ ᱠᱟᱫᱟ ᱟᱞᱮ ᱪᱮᱫ ᱟᱫᱚ ᱟᱵᱚ ᱩᱱᱠᱩ ᱵᱚᱱ ᱥᱮᱬᱟ ᱞᱮᱠᱷᱟᱱ ᱱᱩᱠᱩ ᱵᱚᱱ ᱥᱮᱬᱟ ᱫᱟᱲᱮᱭᱟ ᱠᱟᱣᱟ
ᱦᱩᱸ ᱟᱫᱚ ᱚᱱᱟ ᱠᱚᱫᱚ ᱥᱮᱱ ᱟᱵᱚ ᱫᱚ ᱱᱤᱡᱮ ᱛᱮᱜᱮ ᱛᱚ ᱱᱤᱡᱮ ᱜᱮᱛᱚ ᱧᱮᱞ ᱦᱩᱭᱩᱜ ᱛᱟᱵᱚᱱᱟ᱾ ᱥᱮ ᱟᱵᱚ ᱞᱟᱹᱜᱤᱫ ᱠᱤᱱᱛᱩ ᱮᱴᱟᱜ ᱦᱚᱲ ᱫᱚ ᱵᱟᱭ ᱧᱮᱞᱟ ᱥᱮ ᱮᱴᱟᱜ ᱦᱚᱲ ᱦᱚᱸ ᱚᱱᱟ ᱞᱟᱹᱜᱤᱫ ᱠᱟᱹᱢᱤ ᱞᱟᱹᱜᱤᱫ ᱫᱚ ᱵᱟᱭ ᱦᱤᱡᱩᱜᱼᱟ ᱥᱮ ᱱᱤᱡᱮᱛᱮ ᱡᱩᱫᱤ ᱟᱵᱚ ᱱᱤᱡᱮ ᱵᱟᱵᱚᱱ ᱵᱟᱥ ᱫᱚᱭ ᱛᱟᱵᱚᱱᱟ ᱛᱟᱦᱚᱞᱮ ᱠᱷᱟᱱ ᱢᱤᱫ ᱫᱤᱱ ᱦᱤᱞᱳᱜ ᱫᱚ ᱦᱳᱭᱛᱳ ᱟᱵᱚᱣᱟᱜ ᱥᱮᱨᱣᱟ ᱨᱮᱱᱟᱜ ᱮᱱᱮᱡ ᱥᱮᱨᱮᱧ ᱥᱟᱶ ᱡᱟᱦᱟᱸ ᱛᱤᱱᱟᱹᱜ ᱟᱹᱨᱤᱪᱟᱹᱞᱤ ᱠᱟᱞᱪᱟᱨ ᱠᱚ ᱢᱮᱱᱟᱜ ᱠᱟᱫᱟ ᱥᱮ ᱥᱟᱱᱟᱢᱟᱜ ᱜᱮ ᱦᱳᱭᱛᱳ ᱟᱫ ᱪᱟᱵᱟᱜᱼᱟ᱾ ᱱᱮᱛᱟᱨ ᱨᱮ ᱡᱟ ᱧᱮᱞᱚᱜᱚᱜ ᱠᱟᱱᱟ᱾ ᱚᱠᱚᱭ ᱦᱚᱸ ᱢᱟᱱᱮ ᱟᱠᱚᱣᱟᱜ ᱱᱤᱡᱮᱨᱟᱜ ᱱᱤᱡᱮᱨᱟᱜ ᱠᱟᱞᱪᱟᱨ ᱵᱟᱹᱜᱤ ᱠᱟᱛᱮ ᱥᱩᱫᱷᱩ ᱮᱴᱟᱜ ᱦᱚᱲᱟᱜ ᱠᱟᱞᱪᱟᱨ ᱪᱮᱛ ᱪᱮᱛᱟᱱ ᱜᱮ ᱡᱮᱱᱚ ᱡᱟᱹᱥᱛᱤ ᱢᱟᱱᱮ ᱡᱟᱹᱥᱛᱤ ᱠᱚ ᱪᱟᱞᱟᱜ ᱠᱟᱱᱟ ᱠᱚ
ᱟᱫᱚ ᱟᱵᱚ ᱫᱚ ᱟᱵᱚ ᱵᱚᱱ ᱧᱮᱞ ᱛᱟᱵᱚᱱᱟ ᱚᱱᱟ ᱢᱟ ᱵᱷᱟᱜᱮ ᱱᱟᱯᱟᱭ ᱡᱤᱱᱤᱥ ᱠᱟᱱᱟ ᱟᱵᱚ ᱵᱚᱱ ᱧᱮᱞ ᱞᱮᱠᱷᱟᱱ ᱟᱵᱚ ᱯᱚᱨᱮᱛᱮ ᱟᱨᱦᱚᱸ ᱟᱵᱚ ᱵᱚᱱ ᱞᱟᱹᱭ ᱫᱟᱲᱮᱭᱟᱠᱚᱣᱟ ᱥᱮ ᱯᱚᱨᱮᱛᱮ ᱟᱵᱚ ᱧᱮᱞ ᱥᱮᱬᱟ ᱞᱮᱫᱟ ᱞᱮ ᱱᱤᱱᱟᱹᱜ ᱱᱤᱝᱠᱟᱹ ᱦᱩᱭᱩᱜᱼᱟ᱾ ᱟᱵᱚᱣᱟᱜ ᱵᱟᱝ ᱟᱫ ᱪᱟᱵᱟᱜ ᱛᱟᱵᱚᱱᱟ ᱥᱮ ᱵᱟᱦᱟ ᱥᱮ ᱢᱟᱜᱽ ᱢᱚᱬᱮ ᱟᱵᱚ ᱱᱤᱛᱚᱜ ᱡᱩᱫᱤ ᱵᱚᱱ ᱥᱩᱨ ᱨᱮᱵᱚᱱ ᱛᱟᱦᱮᱱᱟ ᱥᱮ ᱚᱱᱟ ᱟᱵᱚ ᱵᱚᱱ ᱧᱮᱞ ᱥᱮᱬᱟ ᱞᱮᱠᱷᱟᱱ ᱯᱟᱨᱮ ᱛᱮ ᱟᱵᱟ ᱵᱟᱱ ᱚᱱᱟ ᱵᱚᱱ ᱠᱚᱨᱟᱣ ᱫᱟᱲᱮᱜᱼᱟ᱾ ᱫᱤᱱ ᱫᱚ ᱟᱨ ᱟᱵᱚᱨᱮᱱ ᱦᱟᱲᱟᱢ ᱫᱩᱯᱲᱩᱢ ᱠᱚᱫᱟ ᱫᱤᱱ ᱫᱚ ᱵᱟᱠᱚ ᱛᱟᱦᱮᱱᱟ ᱛᱚ ᱩᱱᱠᱩ ᱫᱚ
ᱦᱩᱸ ᱫᱤᱱᱟᱹᱢ ᱫᱤᱱ ᱫᱚ ᱦᱟᱸᱜ ᱦᱟᱸᱠᱩ ᱫᱚ ᱪᱮᱫᱟᱜ ᱠᱚ ᱛᱟᱦᱮᱱᱟ ᱵᱟᱝ ᱥᱮ
ᱟᱵᱚ ᱴᱷᱮᱱ ᱵᱟᱝ ᱵᱟᱰᱟᱭᱟᱱ ᱛᱟᱵᱚᱱ ᱥᱮᱬᱟ ᱡᱮᱱᱚᱜᱼᱟ ᱡᱟᱦᱟᱸ ᱠᱚ ᱵᱟᱵᱚᱱ ᱵᱟᱲᱟᱭᱟ
ᱥᱮᱬᱟ ᱞᱮᱠᱷᱟᱱ ᱯᱚᱨᱮ ᱛᱮ ᱛᱟᱵᱚᱱ ᱡᱟᱦᱟᱸ ᱴᱷᱮᱱ ᱵᱷᱩᱞ ᱞᱮᱱᱠᱷᱟᱱ ᱡᱟᱦᱟᱸᱭ ᱡᱩᱫᱤ ᱵᱟᱭ ᱩᱱᱤ ᱞᱟᱹᱭ ᱫᱟᱲᱮᱭᱟᱜᱼᱟᱭ ᱚᱱᱟᱛᱮ ᱪᱮᱫ ᱱᱚᱸᱰᱮ ᱫᱚ ᱱᱤᱭᱟᱹ ᱦᱩᱭᱩᱜᱼᱟ ᱚᱱᱟ ᱠᱟᱱᱟ ᱟᱫᱚ ᱵᱟᱵᱚᱱ ᱥᱩᱨ ᱞᱮᱱᱠᱷᱟᱱ ᱟᱨ ᱵᱟᱵᱚᱱ ᱥᱮᱬᱟ ᱫᱟᱲᱮᱭᱟᱜᱼᱟ ᱛᱚ
ᱵᱟᱢ ᱥᱩᱨ ᱞᱮᱱᱠᱷᱟᱱ ᱫᱚ ᱪᱤᱠᱟᱹᱛᱮᱢ ᱥᱮᱬᱟᱭᱟ ᱡᱮ ᱪᱮᱫ ᱞᱮᱠᱟ ᱦᱩᱭᱩᱜᱼᱟ ᱚᱱᱟ ᱫᱚ ᱢᱟᱱᱮ ᱪᱮᱫ ᱞᱮᱠᱟ ᱦᱩᱭᱩᱜᱟ ᱚᱱᱟ ᱨᱮᱱᱟᱜ ᱢᱟᱱᱮ ᱟᱢᱫᱚ ᱵᱩᱡᱷᱟᱹᱣ ᱜᱮᱛᱚ ᱵᱟᱢ ᱵᱩᱡ ᱫᱟᱲᱮᱭᱟᱜᱼᱟ ᱠᱟᱱᱟ ᱱᱚᱣᱟ ᱫᱚ ᱴᱷᱤᱠᱭᱟ ᱩᱱᱤ ᱦ ᱦᱚᱭᱛᱳ ᱵᱟᱹᱲᱤᱡ ᱮ ᱠᱟᱹᱢᱤᱭᱮᱫ ᱨᱮᱦᱚᱸ ᱡᱩᱫᱤ ᱵᱟᱝ ᱵᱟᱲᱟᱭ ᱠᱟᱹᱢᱤ ᱭᱮᱫ ᱨᱮᱦ ᱡᱩᱫᱤ ᱵᱟᱝ ᱵᱟᱲᱟᱭ ᱛᱟᱦᱮᱱ ᱛᱟᱢᱟ ᱵᱟᱹᱲᱤᱡᱟᱜ ᱜᱮᱢ ᱞᱟᱹᱭ ᱟ ᱦᱮᱸ ᱡᱟᱹᱱᱤᱡ ᱠᱷᱟᱱᱡ ᱴᱷᱤᱠ ᱜᱮ ᱠᱟᱹᱢᱤ ᱮᱟᱭ ᱢᱮᱱᱠᱷᱟᱱ ᱡᱩᱫᱤ ᱵᱟᱲᱟᱭ ᱛᱟᱦᱮᱱ ᱛᱟᱢᱟ ᱡᱚᱛᱚᱠᱷᱚᱡ ᱫᱚᱢ ᱞᱟᱹᱭ ᱥᱮᱬᱟ ᱫᱟᱲᱮᱭᱟᱭᱟ ᱡᱮ ᱵᱟᱝ ᱱᱚᱣᱟ ᱫᱚ ᱱᱚᱝᱠᱟ ᱦᱩᱭᱩᱜᱼᱟ ᱥᱮ ᱱᱚᱝᱠᱟ ᱦᱩᱭᱩᱜᱼᱟ ᱢᱮᱱᱛᱮ
ᱱᱤᱛᱚᱜ ᱜᱮ ᱢᱟᱹᱭ ᱵᱟᱹᱵᱩ ᱛᱟᱠᱚᱣᱟ ᱱᱤᱛᱚᱜ ᱠᱷᱚᱱᱜᱮ ᱥᱮᱬᱟ ᱢᱟ ᱩᱪᱤᱛ ᱠᱟᱱᱟ, ᱯᱟᱲᱦᱟᱣ ᱥᱚᱢᱚᱭ ᱯᱟᱲᱦᱟᱣ ᱦᱩᱭᱩᱜᱼᱟ᱾ ᱮᱱᱮᱡ ᱥᱮᱨᱮᱧ ᱥᱚᱢᱚᱭ ᱮᱱᱮᱡ ᱥᱮᱨᱮᱧ ᱦᱩᱭᱩᱜᱼᱟ᱾ ᱥᱚᱢᱚᱭ ᱵᱤᱥᱮᱥ ᱵᱱᱟᱨ ᱜᱮ ᱠᱚᱨᱟᱣ ᱦᱩᱭᱩᱜᱼᱟ᱾ ᱡᱮ ᱟᱵᱚ ᱡᱮ ᱡᱮ ᱦᱮᱸ ᱟᱵᱚ ᱯᱟᱠᱷᱲᱤ ᱮᱱᱮᱡ ᱞᱮᱠᱷᱟᱱ ᱜᱮ ᱦᱩᱭᱩᱜᱼᱟ ᱟᱱᱟ ᱡᱤᱱᱤᱥ ᱵᱟᱝ ᱫᱚ ᱵᱟᱝ ᱠᱟᱱᱟ ᱟᱵᱚ ᱫᱚ ᱯᱟᱲᱦᱟᱜ ᱟᱵᱚᱱ ᱯᱟᱲᱦᱟᱜ ᱟᱵᱚᱱ ᱛᱟᱯᱚᱨᱮ ᱥᱚᱢᱚᱭ ᱥᱚᱢᱚᱭ ᱞᱮ ᱮᱱᱮᱡ ᱥᱮᱨᱮᱧᱟ ᱡᱚᱛᱚ ᱵᱚᱱ ᱥᱮᱬᱟ ᱠᱟᱱ ᱜᱮ ᱱᱟᱯᱟᱭ ᱦᱩᱭᱩᱜᱼᱟ ᱟᱵᱚᱣᱟᱜ ᱜᱮ
ᱥᱟᱱᱟᱢᱟᱜᱮ ᱛᱚ ᱥᱮᱲ ᱫᱚ ᱞᱟᱠᱛᱤ ᱥᱮ ᱥᱮ ᱢᱤᱫᱴᱮᱱ ᱜᱮ ᱥᱮᱬᱟ ᱦᱩᱭᱩᱜᱼᱟ ᱛᱮᱢᱚᱱ ᱦᱚᱸ ᱵᱟᱝ ᱠᱟᱱᱟ ᱥᱟᱱᱟᱢᱟᱜ ᱜᱮ ᱫᱚᱨᱠᱟᱨᱚᱜ ᱠᱟᱱᱟ
ᱟᱨ ᱱᱮᱛᱟᱨ ᱧᱮᱞᱚᱜ ᱠᱟᱱᱟ ᱱᱮᱛᱟᱨ ᱢᱟ ᱯᱷᱳᱱ ᱡᱩᱜᱽ ᱛᱚ ᱢᱟᱹᱭ ᱵᱟᱹᱵᱩ ᱛᱟᱠᱚ ᱤᱥᱠᱩᱞ ᱠᱚ ᱪᱟᱞᱟᱜ ᱠᱟᱱᱟ ᱤᱥᱠᱩᱞ ᱨᱮ ᱼᱼᱠᱚ ᱵᱟᱹᱦᱩ ᱡᱟᱶᱟᱭᱜ ᱠᱟᱱᱟ ᱠᱚ